ᱛᱚ
ᱦᱮᱞᱳ ᱜᱚᱢᱠᱮ ᱡᱚᱦᱟᱨ ᱜᱮ
ᱦᱮᱞᱳᱣ
ᱦᱮᱞᱳ ᱟᱸᱡᱚᱢ ᱚᱜ ᱠᱟᱱᱟ
ᱦᱮᱞᱳ
ᱦᱮᱞᱳ ᱟᱸᱡᱚᱢᱚᱜ ᱠᱟᱱᱟ ᱥᱮ ᱵᱟᱝ
ᱦᱮᱸ ᱜᱚᱢᱠᱮ ᱨᱚᱲ ᱵᱮᱱ ᱟᱸᱡᱚᱢ ᱫᱟ
ᱦᱮᱸ ᱟᱸᱡᱚᱢᱚᱜ ᱠᱟᱱᱟ
ᱟᱪᱪᱷᱟ ᱟᱪᱪᱷᱟ ᱛᱚ ᱱᱟᱯᱟᱭ ᱵᱟᱲᱟ ᱜᱮᱭᱟ ᱵᱮᱱ
ᱦᱮᱸ ᱱᱟᱯᱟᱭ ᱵᱟᱲᱟ ᱜᱮ ᱟᱹᱵᱤᱱ ᱱᱟᱯᱟᱭ ᱢᱮᱱᱟᱜ ᱵᱤᱱ
ᱦᱮᱸ ᱟᱹᱞᱤᱧ ᱦᱚᱸ ᱱᱟᱯᱟᱭ ᱵᱟᱲᱟ ᱜᱮ
ᱦᱮᱸᱛᱚ
ᱚᱲᱟᱜ ᱠᱚᱨᱮᱱ ᱪᱮᱫ ᱞᱮᱠᱟ ᱦᱮᱱᱟᱜ ᱠᱚᱣᱟ
ᱮ ᱚᱲᱟᱜ ᱚᱲᱟᱜ ᱠᱚᱨᱮ ᱦᱚᱸ ᱵᱮᱥ ᱜᱮ ᱢᱮᱱᱟᱜ ᱠᱚᱣᱟ
ᱟᱪᱪᱷᱟ ᱟᱪᱪᱷᱟ ᱟᱪᱪᱷᱟ ᱛᱚ ᱵᱮᱥᱤ ᱫᱚ ᱵᱤᱞᱚᱢ ᱫᱚ ᱵᱟᱞᱟᱝ ᱵᱤᱞᱚᱢᱟ ᱚᱠᱛᱚ ᱠᱚᱫᱚ ᱵᱟᱞᱟᱝ ᱛᱟᱜ ᱦᱚᱪᱚᱣᱟᱜᱼᱟ ᱛᱚ ᱦᱮᱸ ᱞᱟᱹᱭ ᱛᱟᱞᱟᱝ ᱢᱮ ᱢᱟ ᱚᱠᱟᱴᱟᱜ ᱴᱚᱯᱤᱠ ᱴᱚᱯᱤᱠ ᱤᱫᱤ ᱠᱟᱛᱮᱫ ᱡᱮᱢᱚᱱ ᱮ ᱵᱩᱨᱩ ᱵᱚᱸᱜᱟ ᱤᱫᱤ ᱠᱟᱛᱮ ᱞᱟᱝ ᱜᱟᱞᱢᱟᱨᱟᱜᱼᱟ ᱵᱩᱨᱩ ᱵᱚᱸᱜᱟ ᱪᱟᱞᱟᱜ ᱠᱟᱱᱟ ᱛᱚ
ᱦᱮᱸ
ᱛᱚ ᱵᱩᱨᱩ ᱵᱚᱸᱜᱟ ᱛᱟᱦᱚᱞᱮ ᱡᱟᱦᱟᱸ ᱛᱤᱥ ᱵᱮᱱ ᱪᱟᱞᱟᱣ ᱵᱟᱲᱟ ᱟᱠᱟᱱᱟ ᱥᱮ ᱵᱟᱝ
ᱪᱟᱞᱟᱣ ᱦᱩᱭ ᱞᱮᱱᱟ ᱢᱟᱱᱮ ᱟᱹᱰᱤ ᱞᱟᱦᱟ ᱛᱤᱧ ᱪᱟᱞᱟᱣ ᱞᱮᱱᱟ ᱢᱤᱫ ᱫᱷᱟᱣ ᱚᱱᱠᱟ ᱫᱚ ᱵᱟᱝ ᱪᱟᱞᱟᱣ ᱦᱩᱭ ᱠᱟᱱᱟ ᱟᱢ ᱫᱚᱢ ᱪᱟᱞᱟᱣ ᱵᱟᱲᱟ ᱟᱠᱟᱱᱟ ᱥᱮ ᱵᱟᱝ
ᱦᱟᱜ ᱤᱧ ᱫᱚ ᱦᱟᱜ ᱟᱣᱨᱤᱧ ᱪᱟᱞᱟᱜᱼᱟ ᱦᱟᱸᱜ ᱛᱳ ᱡᱟᱦᱟᱸ ᱥᱳᱥᱟᱞ ᱢᱤᱰᱤᱭᱟ ᱟᱨ ᱵᱟᱝ ᱡᱟᱦᱟᱸ ᱢᱟᱱᱮ ᱥᱳᱥᱟᱞ ᱢᱤᱰᱤᱭᱟ ᱢᱮᱱᱟᱜ ᱠᱟᱫ ᱛᱚ ᱚᱱᱟ ᱫᱟᱨᱟᱢ ᱛᱮᱜᱮ ᱧᱮᱞ ᱵᱟᱲᱟ ᱦᱩᱭ ᱠᱟᱱᱟ ᱛᱚ ᱚᱱᱟ ᱠᱚ ᱧᱮᱞ ᱵᱟᱲᱟ ᱠᱟᱛᱮ ᱜᱮ ᱡᱟᱦᱟᱸ ᱛᱤᱱᱟᱹᱜ ᱵᱟᱰᱟᱭ ᱥᱮ ᱪᱮᱫ ᱞᱮᱠᱟ ᱵᱷᱟᱵᱽᱛᱮ ᱦᱚᱲ ᱠᱚ ᱡᱟᱣᱨᱟᱜᱼᱟ ᱱᱚᱣᱟᱜ ᱜᱮ ᱵᱟᱲᱟᱭ ᱢᱮᱱᱟᱜ ᱠᱟᱫᱟ ᱛᱚ ᱢᱮᱫ ᱛᱮᱫᱚ ᱦᱟᱸᱜ ᱟᱶᱨᱤ ᱧᱮᱞ ᱦᱳᱭᱳᱜ - ᱟ ᱛᱚ ᱤᱪᱪᱷᱟᱹ ᱢᱮᱱᱟᱜ ᱠᱟᱫᱟ ᱱᱮᱥ ᱫᱚ ᱵᱟᱝ ᱪᱟᱞᱟᱣ ᱦᱩᱭ ᱫᱟᱲᱮᱭᱟᱫᱟᱹᱧ ᱛᱚ ᱠᱟᱞᱚᱢ ᱫᱚ ᱚᱵᱚᱥᱥᱭ ᱪᱟᱞᱟᱣ ᱦᱩᱭᱩᱜᱼᱟ ᱱᱚᱣᱟ ᱴᱟᱨᱜᱮᱴ ᱫᱚ ᱢᱮᱱᱟᱜᱼᱟ ᱛᱚ ᱟᱢ ᱪᱟᱞᱟᱣ ᱟᱠᱟᱱ ᱛᱟᱵᱚᱱᱟᱢ ᱛᱚ ᱪᱟᱞᱟᱣ ᱠᱟᱱᱟᱢ ᱛᱚ ᱚᱸᱰᱮ ᱪᱟᱞᱟᱣ ᱠᱟᱛᱮᱜ ᱢᱟᱱᱮ ᱚᱸᱰᱮ ᱡᱟᱦᱟᱸ ᱵᱩᱨᱩ ᱵᱚᱸᱜᱟ ᱦᱩᱭᱩᱜ ᱫᱚ ᱚᱸᱰᱮᱱᱟᱜ ᱡᱟᱭᱜᱟ ᱠᱚ ᱪᱮᱫᱞᱮ ᱞᱮᱠᱟ ᱵᱷᱟᱵᱛᱮ ᱢᱮᱱᱟᱜ ᱟᱠᱟᱫᱟ ᱥᱮᱭᱟᱜᱻ ᱪᱮᱫᱞᱮᱠᱟ ᱵᱷᱟᱵ ᱛᱮ ᱦᱚᱲ ᱠᱚ ᱡᱟᱹᱣᱨᱟᱜ ᱜᱮᱭᱟ ᱛᱚ ᱛᱤᱱᱟᱜ ᱜᱟᱱ ᱛᱤᱱᱟᱜ ᱥᱟᱹᱜᱤᱧ ᱥᱟᱹᱜᱤᱧ ᱦᱚᱲ ᱠᱚ ᱦᱤᱡᱩᱜ ᱜᱮᱭᱟᱚ ᱱᱚᱣᱟ ᱠᱚ ᱤᱫᱤ ᱠᱟᱛᱮ ᱠᱟᱹᱴᱤᱡ ᱞᱟᱹᱭ ᱛᱟᱞᱟᱝ ᱥᱮ
ᱡᱟᱣᱨᱟ ᱫᱚ ᱟᱹᱰᱤ ᱥᱟᱹᱸᱜᱤᱧ ᱥᱟᱺᱜᱤᱧ ᱨᱮᱱ ᱦᱚᱲ ᱠᱚ ᱦᱤᱡᱩᱜᱼᱟ ᱟᱫᱚ ᱢᱟᱱᱮ ᱪᱟᱞᱟᱣ ᱞᱮᱱᱟᱧ ᱟᱹᱰᱤ ᱞᱟᱦᱟᱛᱤᱧ ᱪᱟᱞᱟᱣ ᱞᱮᱱᱟ ᱟᱫᱚ ᱦᱮᱞᱳ ᱟᱸᱡᱚᱢᱚᱜ ᱠᱟᱱᱟ ᱦᱮᱞᱳ ᱦᱮᱞᱳ ᱟᱧᱡᱚᱢᱜ ᱠᱟᱱᱟ ᱥᱮ ᱵᱟᱝ? ᱦᱮᱞᱳ ᱦᱮᱞᱳ
ᱦᱮᱞᱳ ᱜᱚᱢᱠᱮ ᱠᱟᱹᱴᱤᱡ ᱱᱮᱴ ᱚᱣᱟᱨᱠ ᱰᱤᱥᱴᱟᱵᱮᱫ ᱛᱟᱵᱮᱱᱟ